ᱳ
ᱦᱮᱸ ᱴᱟᱣᱟᱨ ᱠᱚ ᱵᱟᱭ ᱧᱟᱢᱮᱫ ᱛᱟᱵᱮᱱᱟ ᱥᱮ ᱪᱮᱫ?
ᱦᱮᱸ ᱵᱟᱭ ᱧᱟᱢᱮᱫ ᱛᱟᱹᱟᱞᱞᱤᱧᱟ
ᱦᱮᱸ ᱠᱟᱹᱴᱤᱡ ᱚᱰᱚᱠᱚᱜ ᱵᱮᱱ ᱠᱟᱹᱴᱤᱡ ᱯᱷᱟᱨᱟᱠ ᱧᱚᱜ ᱥᱮᱫ ᱠᱟᱹᱴᱤᱡ ᱚᱰᱚᱠᱚᱜ ᱵᱮᱱ ᱡᱟᱦᱟᱸ ᱥᱮᱫ ᱴᱟᱣᱟᱨᱮ ᱧᱟᱢ ᱛᱟᱵᱮᱱᱟ
ᱦᱮᱸ ᱱᱚᱜᱼᱚᱭ ᱱᱟᱥᱮᱱᱟᱜ ᱠᱩᱞᱤ ᱥᱮᱫᱤᱧ ᱩᱰᱩᱠᱚᱜ ᱠᱟᱱᱟᱞᱤᱧ
ᱟᱻ
ᱟᱨ ᱛᱟᱞᱮ ᱮᱥᱠᱟᱨ ᱜᱮ ᱜᱮᱵᱮᱱ ᱜᱩᱯᱤᱭᱮᱫ ᱠᱚᱣᱟ ᱥᱮ ᱟᱨᱚ ᱢᱮᱱᱟᱜ ᱠᱚᱜᱮᱭᱟ?
ᱵᱟᱸ ᱮᱥᱥᱠᱟᱨ ᱜᱮᱤ ᱟ ᱵᱟᱠᱤ ᱠᱚᱫᱚ ᱠᱚ ᱨᱚᱦᱚᱭ ᱵᱟᱲᱟᱭᱮᱫᱟ ᱛᱚ
ᱦᱮᱸ ᱮᱠᱷᱚᱱ ᱪᱟᱥ ᱠᱟᱹᱢᱤ ᱫᱚ ᱮᱥᱠᱟᱨ ᱜᱮ ᱟᱨ ᱡᱩᱫᱤ ᱵᱮᱥᱤ ᱧᱚᱜ ᱵᱟᱹᱱᱩᱜ ᱠᱷᱟᱡ ᱫᱚ
ᱦᱮᱸ
ᱦᱮᱸ
ᱦᱮᱸ ᱦᱮᱸ
ᱟᱨ ᱡᱩᱚᱫᱤ ᱰᱷᱮᱨ ᱧᱚᱜ ᱢᱮᱱᱟᱜ ᱠᱚ ᱠᱷᱟ ᱫᱚ ᱛᱟᱞᱮ ᱜᱟᱛᱮ ᱠᱚ ᱥᱟᱶᱜ ᱜᱮ ᱵᱷᱟᱜᱤ
ᱦᱳᱭ
ᱜᱟᱱ ᱵᱟᱲᱟᱟᱣ ᱠᱚ ᱧᱟᱢᱚᱜ ᱛᱟᱦᱮᱱᱟ ᱟᱨ ᱢᱤᱫ ᱥᱚᱸᱜᱮ ᱛᱮ ᱟᱹᱪᱩᱨ ᱵᱟᱲᱟ ᱠᱚ ᱥᱩᱵᱤᱫᱟᱜ ᱛᱟᱸᱦᱮᱱᱟ
ᱦᱮᱸ ᱜᱟᱞᱢᱟᱨᱟᱣ ᱜᱟᱞᱢᱟᱨᱟᱣ ᱛᱮᱜᱩ ᱦᱩᱭᱮᱱᱟ ᱛᱟᱞᱮ ᱠᱷᱟᱱᱡ ᱫᱚ ᱵᱷᱟᱞᱮ ᱜᱮ ᱵᱩᱡᱚᱜᱼᱟ
ᱢᱟᱱᱮ ᱮᱠᱞᱟ ᱮᱠᱞᱟ ᱵᱟᱝ ᱵᱩᱡᱷᱼᱟ
ᱮᱸ ᱟᱨ ᱛᱟᱞᱮ ᱥᱩ ᱪᱟᱥ ᱜᱮ ᱥᱮ ᱩᱛᱩ ᱠᱚᱸᱦᱚ ᱵᱮᱱ ᱨᱚᱦᱚᱭ ᱠᱟᱫᱟ?
ᱩᱛᱩ ᱠᱚ ᱦᱮᱱᱟᱜ ᱜᱮᱭᱟ ᱚᱱᱟ ᱦᱚᱛᱚᱫ ᱠᱚ ᱦᱩᱭᱩᱜᱼᱟ ᱜᱤᱨᱟᱹ ᱠᱚ ᱦᱮᱱᱟᱜᱼᱟ
ᱩᱸ᱾
ᱚᱱᱟ ᱠᱚᱜᱮ ᱛᱚ ᱫᱚ ᱟᱹᱠᱷᱨᱤᱧ ᱵᱟᱲᱟ ᱦᱩᱭᱩᱜᱼᱟ ᱨᱚᱦᱚᱭ ᱨᱚᱦᱚᱭ ᱛᱮᱦᱚᱸ᱾
ᱟᱹᱠᱷᱨᱤᱧ ᱵᱟᱲᱟ ᱵᱚᱞᱛᱮ ᱪᱮᱫ ᱟᱨᱚ ᱫᱷᱚᱨᱟ ᱵᱤᱱ ᱤᱴᱩ ᱠᱚᱜᱼᱟ ᱥᱮ ᱟᱵᱮᱱ ᱜᱮᱵᱮᱱ ᱟᱹᱠᱷᱨᱤᱧ ᱛᱟᱦᱮᱱᱟ᱾
ᱵᱟ ᱟᱲᱚᱛ ᱨᱮ ᱠᱟᱴᱠᱟ ᱨᱮᱱᱟᱜ ᱡᱷᱟᱢᱮᱞᱟ ᱠᱟᱛᱮᱫ ᱞᱯ ᱱᱚᱜᱼᱚᱭ ᱰᱷᱮᱨ ᱧᱚᱜ ᱢᱟᱞ ᱛᱚ ᱦᱟᱴ ᱨᱮᱫᱚ ᱢᱚᱴᱟ ᱢᱩᱴᱤ ᱥᱟᱵ ᱠᱟᱜᱵᱮᱱ ᱪᱚᱞᱞᱤᱥ ᱯᱚᱧᱪᱟᱥ ᱠᱤᱞᱳ ᱫᱷᱵᱤᱡ ᱟᱹᱠᱷᱨᱤᱧᱚᱜᱼᱟ ᱛᱟᱨ ᱵᱮᱥᱤᱚ ᱵᱟᱝ ᱟᱹᱠᱷᱨᱤᱧᱚᱜ ᱛᱟᱨ ᱵᱮᱥᱤ ᱛᱚ ᱵᱟᱝ ᱟᱹᱠᱷᱨᱤᱧᱚᱜᱼᱟ᱾
ᱦᱮᱸ ᱚᱱᱟ ᱫᱚ
ᱟᱨ ᱦᱮᱸ ᱟᱲᱚᱛ ᱞᱮ ᱠᱷᱟᱱᱡ ᱫᱚ ᱜᱚᱫ ᱦᱚᱴᱚ ᱠᱟᱛᱮᱫ ᱤᱫᱤᱭᱟᱠᱚ ᱯᱮᱠᱮᱴ ᱟᱠᱚ ᱯᱮᱠᱮᱴ ᱟᱠᱚ ᱦᱩᱭᱩᱜᱼᱟ ᱟᱠᱚ ᱜᱟᱹᱰᱤ ᱠᱚ ᱦᱤᱡᱩᱜᱼᱟ ᱤᱫᱤᱭᱟᱠᱚ᱾
ᱚ ᱢᱟᱱᱮ ᱟᱠᱚ ᱟᱠᱚ ᱠᱚ ᱤᱫᱤᱭ ᱛᱟᱦᱮᱱᱟᱠᱚ ᱵᱟᱝ᱾
ᱦᱮᱸ ᱦᱚᱜ ᱚᱭ ᱜᱚᱫ ᱦᱳᱭᱳᱜᱼᱟ ᱜᱚᱫ ᱠᱟᱛᱮᱜ ᱩᱱᱠᱩ ᱵᱚᱞ ᱠᱟᱫᱟ ᱨᱮᱰᱤ ᱟᱹᱜᱩ ᱦᱳᱭᱳᱜᱼᱟ᱾ ᱜᱚᱫ ᱠᱟᱛᱮ ᱟᱹᱨᱩᱵ ᱦᱳᱭᱳᱜ ᱟ ᱟᱹᱨᱩᱵ ᱠᱟᱛᱮᱜ ᱯᱮᱠᱮᱴ ᱟᱠᱚ ᱦᱩᱭᱩᱜᱼᱟ ᱠᱩᱲᱤ ᱠᱮᱡᱤ ᱠᱟᱛᱮᱜ᱾
ᱦᱩᱸ ᱪᱮᱫ ᱨᱮ ᱚᱱᱟ ᱪᱮᱫ ᱨᱮᱵᱮᱱ ᱯᱮᱠᱮᱴ ᱛᱟᱦᱮᱱ ᱛᱮ?
ᱤᱭᱟᱹ ᱯᱞᱟᱥᱴᱤᱠ ᱯᱮᱠᱮᱴ ᱦᱮ ᱛᱚ ᱯᱞᱟᱥᱴᱤᱠ᱾ ᱦᱩᱸ᱾ ᱚᱱᱟ ᱜᱮ ᱞᱟᱹᱴᱩ ᱞᱟᱹᱴᱩ ᱢᱤᱫᱴᱮᱡ ᱢᱤᱫᱴᱮᱡ ᱢᱮᱴᱮᱱ ᱯᱤᱥ ᱜᱮ ᱢᱚᱴᱟᱢᱩᱴᱤ ᱯᱟᱸᱪ ᱪᱷᱚ ᱴᱟᱠᱟ ᱛᱮ ᱯᱟᱲᱟᱜᱼᱟ᱾
ᱯᱟᱸᱪ ᱪᱷᱚ ᱴᱟᱠᱟ ᱠᱟᱛᱮᱜ ᱢᱟᱱᱮ ᱦᱤᱥᱟᱹᱵ ᱛᱮᱵᱮᱱ ᱟᱹᱠᱷᱨᱤᱧ ᱛᱟᱦᱮᱱᱟ ᱥᱮ ᱠᱮᱡᱤ ᱦᱤᱥᱟᱹᱵ ᱛᱮ?
ᱠᱮᱡᱤ ᱦᱤᱥᱟᱹᱵ ᱛᱮ ᱚᱱᱟ ᱤᱭᱟᱹ ᱟᱨᱠᱤ ᱯᱞᱟᱥᱴᱤᱠ ᱛᱮ ᱯᱞᱟᱥ ᱛᱤᱠ ᱨᱮᱭᱟᱜ ᱫᱷᱟᱢ
ᱚ ᱚᱱᱟ ᱠᱩᱲᱤ ᱚᱱᱟᱨᱮ ᱠᱩᱲᱤ ᱠᱮᱡᱤ ᱵᱮᱱ ᱡᱚᱱ ᱠᱮᱫ ᱜᱮ ᱦᱟᱝ᱾ ᱦᱩᱸ ᱟᱨ ᱫᱤᱭᱮ ᱯᱚᱨ ᱛᱟᱦᱚᱞᱮ ᱚᱠᱟᱴᱟᱜ ᱨᱮ ᱞᱟᱯ ᱛᱟᱦᱮᱱ ᱞᱮᱠᱟᱵᱮᱱ ᱵᱩᱡ ᱫᱟᱵᱮᱱᱟ ᱟᱵᱮᱱᱛᱮ ᱟᱠᱷᱨᱤᱧ ᱨᱮ ᱥᱮ ᱟᱲᱚᱛ ᱨᱮ?
ᱟᱨ ᱟᱨ ᱱᱤᱡᱮᱛᱮ ᱟᱹᱠᱷᱨᱤᱧ ᱫᱚ ᱱᱮᱦᱚᱲ ᱫᱚ ᱵᱟᱝ ᱥᱩᱢᱚᱭᱚᱜᱼᱟ᱾
ᱦᱮᱸ ᱚᱱᱟ ᱫᱚ ᱠᱟᱱ ᱜᱮᱭᱟ᱾
ᱦᱮᱸ ᱠᱚᱢ ᱪᱟᱥ ᱠᱷᱟᱡ ᱫᱚ ᱪᱤᱠᱟᱹ ᱱᱤᱡᱮ ᱛᱮᱜᱮ ᱟᱹᱠᱷᱨᱤᱧ ᱦᱳᱭᱳᱜᱼᱟ ᱾
ᱦᱮᱸ᱾
ᱟᱨ ᱞᱟᱹᱴᱩ ᱪᱟᱥ ᱫᱚ ᱵᱟᱝ ᱦᱩᱭᱩᱜᱼᱟ ᱛᱮ ᱟᱹᱠᱷᱨᱤᱧ ᱫᱚ᱾ ᱟᱨ ᱯᱟᱹᱭᱠᱟᱹᱨ ᱮᱢᱟᱣᱟᱠᱚ ᱯᱟᱹᱭᱠᱟᱹᱨ ᱡᱟᱭᱦᱳᱠ ᱢᱤᱫ ᱵᱟᱨ ᱴᱟᱠᱟ ᱠᱚᱢ ᱛᱮᱠᱚ ᱦᱟᱛᱟᱣᱟ ᱚᱱᱟ ᱨᱮᱦᱚᱸ ᱴᱷᱤᱠ ᱜᱮᱭᱟ ᱛᱚᱵᱮ ᱱᱤᱡᱮ ᱫᱚ ᱟᱹᱠᱷᱨᱤᱧ ᱫᱚ ᱡᱷᱟᱢᱮᱞᱟ ᱦᱮᱱᱟᱜᱼᱟ᱾ ᱥᱮ ᱟᱹᱠᱷᱨᱤᱧ ᱟᱹᱠᱷᱨᱤᱧ ᱪᱟᱵᱟᱜ ᱛᱟᱵᱮᱱᱟ ᱥᱮ ᱵᱟᱝ ᱪᱟᱵᱟᱜᱼᱟ᱾
ᱟᱫᱚ ᱟᱠᱚᱣᱟᱜ ᱦᱚᱸᱛᱚ ᱠᱚ ᱛᱩᱫ ᱜᱮᱭᱟ ᱠᱚ ᱵᱟᱝ᱾ ᱚᱸᱰᱮ ᱠᱷᱚᱡ ᱜᱮᱣᱟᱜ ᱦᱚᱸ ᱢᱮᱱᱟᱜᱼᱟ᱾
ᱦᱮᱸ ᱛᱚ ᱵᱟᱠᱷᱟᱱ ᱟᱠᱚ ᱦᱚᱸᱛᱚ ᱟᱹᱪᱩᱨᱚᱜ ᱠᱟᱱᱟ ᱠᱚ ᱚᱱᱟ ᱞᱟᱹᱜᱤᱫ ᱥᱮ
ᱦᱮᱸ᱾
ᱮᱱᱠᱷᱟᱱ ᱛᱚ ᱴᱟᱴᱠᱟ ᱛᱚ ᱟᱵᱮᱱ ᱦᱚᱸᱛᱚ ᱡᱟᱦᱟᱱᱟᱜ ᱠᱚ ᱵᱮᱵᱚᱥᱛᱟ ᱤᱭᱟᱹ ᱵᱤᱱᱟᱹ ᱞᱟᱵᱷ ᱛᱮᱫᱚ ᱵᱟᱵᱮᱱ ᱵᱮᱵᱽᱥᱟ ᱞᱟᱹᱜᱤᱫᱚᱜᱼᱟ᱾
ᱦᱮᱸ ᱚᱱᱟ ᱫᱚ ᱠᱟᱱ ᱜᱮᱭᱟ᱾
ᱦᱩᱸ᱾
ᱚᱠᱚᱭᱴᱟᱜ ᱦᱚᱲ ᱜᱮ ᱮᱢᱱᱤ ᱛᱮᱢᱱᱤ ᱛᱮᱫᱚ ᱵᱟᱭ ᱛᱟᱦᱮᱱᱟ ᱦᱮᱸ ᱡᱟᱦᱟᱱᱟᱜ ᱡᱩ ᱥᱮ ᱟᱭᱟᱜ ᱞᱟᱵᱷᱽ ᱵᱟᱝ ᱛᱟᱦᱮᱱ ᱠᱷᱟᱡ ᱫᱚ᱾ ᱟᱨ ᱵᱮᱥ ᱠᱚᱨᱮ ᱫᱚ ᱚᱱᱮ ᱚᱱᱟ ᱠᱚ ᱠᱟᱹᱢᱤ ᱨᱮᱫᱚ
ᱦᱮᱸ ᱦᱮᱸ ᱚᱱᱟ ᱫᱚ ᱠᱟᱹᱢᱤ ᱫᱚ ᱚᱱᱠᱟᱱᱟᱜ ᱠᱟᱹᱢᱤ ᱠᱟᱱ ᱜᱮᱭᱟ᱾
ᱦᱮᱸ ᱠᱤᱪᱷᱩ ᱱᱟ ᱦᱚᱭ ᱠᱤᱪᱷᱩ ᱫᱚ ᱛᱳᱫ ᱫᱚᱨᱠᱟᱨ ᱠᱟᱱ ᱜᱮᱭᱟ᱾
ᱦᱩᱸ ᱦᱩᱸ᱾ ᱚᱱᱛᱮ ᱱᱚᱣᱟᱜ ᱱᱚᱛᱮ ᱡᱮᱢᱚᱱ ᱱᱤᱛᱚᱜ ᱯᱟᱹᱭᱠᱟᱹᱨ ᱨᱮᱭᱟᱜ ᱨᱮᱹᱴ ᱢᱳᱚᱴᱟᱢᱩᱴᱤ ᱱᱚ ᱴᱟᱠᱟ ᱫᱚᱥ ᱴᱟᱠᱟ ᱚᱱᱠᱟᱭ ᱦᱟᱛᱟᱣ ᱫᱟᱠᱚ ᱠᱷᱤᱨᱟᱹ ᱦᱚᱸ ᱱᱚ ᱴᱟᱠᱟ ᱫᱚᱥ ᱴᱟᱠᱟ ᱟᱨ ᱦᱚᱛᱚᱫ ᱦᱚᱸᱰ᱾
ᱩᱸ᱾ ᱴᱷᱤᱠᱜᱮᱭᱟ ᱡᱩᱫᱤ ᱰᱷᱮᱨ ᱧᱚᱜ ᱵᱮᱱ ᱨᱚᱦᱚᱭ ᱠᱟᱜ ᱠᱷᱟᱡ ᱫᱚ ᱴᱷᱤᱠᱜᱮᱭᱟ ᱚᱱᱟ ᱨᱮᱴ ᱦᱚᱸ᱾ ᱵᱟᱝ ᱠᱚᱢᱟ ᱱᱚ ᱴᱟᱠᱟ ᱫᱚᱥ ᱴᱟᱠᱟ ᱵᱟᱝ᱾ ᱡᱮ ᱫᱚᱢᱮ ᱠᱚᱢ ᱜᱮᱭᱟ ᱚᱝᱠᱟ ᱦᱚᱸ ᱵᱟᱝ ᱠᱟᱱᱟ᱾
ᱵᱟ ᱴᱷᱤᱠ ᱜᱮᱭᱟ ᱫᱚᱨᱫᱟᱢ ᱫᱚ ᱱᱚᱣᱟ ᱦᱚᱛᱚᱫ ᱠᱚᱨᱮ ᱫᱚ ᱯᱟᱸᱪ ᱪᱷᱚ ᱴᱟᱠᱟ ᱧᱟᱢ ᱨᱮᱦᱚᱸ ᱵᱚᱦᱩᱛ᱾
ᱦᱮᱸ ᱵᱟᱨᱭᱟ ᱛᱮᱜᱮ ᱛᱚ ᱢᱤᱫ ᱠᱤᱞᱳ ᱦᱩᱭᱩᱜᱼᱟ ᱡᱟᱹᱱᱤᱡ ᱵᱟᱝ?
ᱦᱮᱸ ᱵᱟ ᱵᱟᱝ ᱢᱤᱫᱴᱮᱡ ᱜᱮ ᱢᱤᱫ ᱠᱤᱞᱳ ᱰᱮᱲ ᱠᱤᱞᱳ ᱚᱱᱠᱟ ᱦᱩᱭᱩᱜᱼᱟ ᱡᱚᱝ᱾
ᱢᱤᱫᱴᱮᱱ ᱜᱮ?
ᱦᱮᱸ ᱫᱚᱢᱮ ᱞᱟᱹᱴᱩᱣᱟᱜ ᱫᱚ ᱟᱨ ᱫᱚᱢᱮ ᱞᱟᱹᱴᱩᱣᱟᱜ ᱫᱚ ᱵᱟᱠᱚ ᱦᱟᱛᱟᱣ ᱞᱟᱹᱜᱤᱫ ᱫᱚ ᱢᱚᱴᱟᱢᱩᱴᱤ ᱢᱤᱫ ᱠᱤᱞᱳ ᱵᱟᱨᱚ ᱛᱮᱨᱚᱥᱚ ᱫᱷᱟᱹᱨᱤᱡ ᱠᱚ ᱦᱟᱛᱟᱣᱟ ᱛᱟᱨ ᱫᱚᱢᱮ ᱠᱷᱚᱡ ᱚᱱᱟ ᱠᱷᱚᱡ ᱰᱷᱮᱨᱟᱜ ᱫᱚ ᱵᱟᱝ᱾
ᱩᱱᱠᱩ ᱢᱮᱱᱟᱠᱚ ᱦᱟᱱᱛᱮ ᱟᱵᱟᱨ ᱦᱚᱲ ᱵᱟᱝᱠᱚ ᱠᱩᱥᱤᱭᱟᱜ ᱛᱟᱦᱮᱱᱟᱠᱚ ᱵᱟᱝ ᱦᱟᱲᱟᱢ ᱦᱚᱸ ᱦᱟᱲᱟᱢᱚᱜ ᱛᱟᱦᱮᱱ ᱜᱮᱭᱟ᱾
ᱦᱩᱸ᱾
ᱟᱨ ᱫᱤᱠᱩ ᱠᱚᱵᱮᱱ ᱧᱮᱞ ᱠᱚᱣᱟᱵᱮᱱ ᱱᱚᱝᱠᱟ ᱢᱟᱱᱮ ᱠᱩᱪᱤ ᱧᱚᱜᱼᱟ ᱜᱮ ᱵᱤᱥᱤ ᱠᱚ ᱦᱟᱛᱟᱣ ᱛᱟᱦᱮᱱᱟᱠᱚ ᱚᱱᱟ ᱠᱚ ᱦᱚᱛᱚᱫ ᱠᱚᱫᱚᱜᱼᱟ ᱦᱟᱨᱟᱢ ᱞᱮᱱ ᱵᱟᱠᱷᱟᱡ ᱫᱚᱠᱚ ᱢᱮᱱᱟᱠᱚ ᱵᱟᱝ ᱥᱤᱵᱤᱞᱟ᱾
ᱦᱳᱭ ᱦᱳᱭ᱾ ᱟᱨ ᱡᱚᱛᱚ ᱦᱚᱲᱜᱮ ᱦᱚᱲᱜᱮ ᱟᱵᱮᱱ ᱦᱚᱸ ᱦᱟᱰᱮᱵᱮᱱ ᱪᱟᱞᱟᱣ ᱞᱮᱱ ᱠᱷᱟᱱ ᱟᱵᱮᱱ ᱦᱚᱸ ᱦᱟᱲᱟᱢ ᱫᱚ ᱪᱮᱫᱟᱜ ᱵᱮᱱ ᱦᱟᱛᱟᱣᱟ᱾
ᱦᱮᱸ ᱚᱱᱟ ᱫᱚ ᱠᱟᱱ ᱜᱮᱭᱟ᱾
ᱦᱩᱸ᱾
ᱟᱨ ᱥᱮ ᱚᱱᱠᱟ ᱜᱮ ᱦᱩᱭᱩᱜ ᱛᱟᱦᱮᱱᱟ ᱥᱮ ᱡᱚᱛᱚ ᱦᱚᱲ ᱨᱮᱜᱮ ᱦᱮᱸ᱾
ᱦᱩᱸ ᱫᱟᱢ ᱫᱤᱭᱮ ᱵᱮᱱ ᱦᱟᱛᱟᱣᱟ᱾
ᱦᱩᱸ ᱚᱱᱟ ᱫᱚ ᱠᱟᱱ ᱜᱮᱭᱟ ᱪᱮᱫᱟᱜ ᱵᱮᱱ ᱢᱮᱱ ᱵᱮᱱ ᱵᱟᱝ ᱫᱚ᱾
ᱦᱮᱸ ᱦᱮᱸ ᱛᱟᱯᱚᱨᱮ ᱠᱷᱤᱨᱟᱹ ᱠᱚᱨᱮ ᱦᱚᱸ ᱱᱤᱛᱚᱜ ᱫᱚ ᱦᱩᱭᱩᱜ ᱠᱟᱱ ᱜᱮᱭᱟ ᱠᱷᱤᱨᱟᱹ ᱦᱚᱸ ᱳᱭ ᱵᱷᱟᱹᱞᱮᱜᱮ ᱟᱨᱠᱤ ᱡᱚᱜ ᱠᱟᱱᱟ ᱴᱷᱩᱠ ᱴᱷᱟᱠ᱾
ᱩᱸ᱾
ᱦᱮᱱᱟᱜ ᱜᱮᱭᱟ ᱢᱚᱴᱟᱢᱩᱴᱤ ᱯᱳᱱ ᱵᱤᱜᱟᱹ᱾ ᱯᱩᱱ ᱵᱤᱜᱷᱟᱹ ᱜᱟᱜ ᱨᱮᱜᱮ ᱠᱷᱤᱨᱟᱹᱭ ᱦᱮᱱᱜᱟ ᱜᱚᱰᱟᱨ ᱨᱮ ᱨᱚᱦᱚᱭ ᱦᱳᱭ ᱠᱟᱱᱟ᱾ ᱵᱚᱨᱥᱟᱨ ᱨᱮ ᱯᱩᱱ ᱵᱤᱜᱷᱟᱹ ᱜᱟᱱ ᱨᱮ ᱠᱷᱤᱨᱟᱹᱭ ᱦᱮᱱᱟ ᱟᱨ ᱯᱩᱱ ᱵᱤᱜᱷᱟᱹ ᱜᱟᱱ ᱨᱮ ᱦᱚᱛᱚᱫ ᱦᱮᱱᱟᱜᱼᱟ᱾
ᱚ᱾ ᱛᱟᱦᱟᱞᱮ ᱵᱷᱟᱹᱜᱤ ᱜᱮ ᱛᱚ ᱛᱟᱦᱟᱞᱮ᱾
ᱦᱮᱸ ᱦᱳᱭᱳᱜ ᱠᱟᱱ ᱜᱮᱭᱟ ᱵᱷᱟᱹᱞᱤ ᱜᱮ ᱱᱤᱛᱳ ᱫᱚ ᱵᱚᱨᱥᱟ ᱨᱮ ᱫᱚᱢᱮ ᱠᱷᱚᱨᱪᱟ ᱦᱩᱭᱱᱟ ᱥᱮ ᱚᱱᱟ ᱠᱚ ᱥᱤ ᱵᱟᱲᱟ ᱤᱭᱟᱹ ᱪᱟᱨ ᱪᱟᱨ ᱟᱴ ᱵᱤᱜᱷᱟᱹ ᱢᱟᱱᱮ ᱟᱨ ᱵᱟᱨ ᱵᱤᱜᱷᱟᱹ ᱫᱚ ᱦᱚᱛᱚᱫ᱾ ᱤᱭᱟᱹ ᱜᱚᱡ ᱪᱟᱵᱟ ᱠᱟᱱᱟ ᱚᱱᱟ ᱫᱚ ᱵᱚᱨᱥᱟ ᱛᱮ ᱫᱟᱜ ᱤᱭᱟᱹ ᱵᱟᱭ ᱥᱟᱦᱟᱣ ᱞᱮᱫᱟ᱾
ᱚ ᱫᱟᱜ ᱢᱟᱱᱮ ᱵᱟᱹᱲᱛᱤ ᱧᱚᱜ ᱜᱮ ᱟᱯᱮ ᱥᱮᱜ ᱫᱚ ᱦᱳᱭᱠᱟᱱᱟ ᱥᱮ ᱪᱮᱜ?
ᱦᱮᱸ ᱚᱸᱰᱮ ᱫᱚ ᱠᱟᱹᱴᱤᱡ ᱡᱟᱭᱜᱟ ᱫᱚ ᱮᱴᱟᱜ ᱨᱚᱠᱚᱢ ᱧᱚᱜ ᱜᱮᱭᱟ ᱫᱟᱜ ᱛᱤᱸᱜᱩ ᱧᱚᱜ ᱱᱟ᱾ ᱛᱟᱯᱚᱨᱮ ᱫᱟᱜ ᱫᱚ ᱫᱚᱢᱮ ᱫᱚ ᱵᱟᱭ ᱫᱟ ᱛᱟᱯᱚᱨ ᱨᱳᱜᱽ ᱠᱚᱛᱮ ᱨᱮᱦᱚᱸ ᱜᱚᱡ ᱵᱟᱲᱟᱭᱱᱟ᱾
ᱡᱚᱛᱚ ᱢᱮᱥᱟᱞ ᱛᱮ ᱦᱟᱝ᱾
ᱦᱚᱸ᱾
ᱦᱩᱸᱜ ᱩᱸ ᱛᱟᱦᱚᱞᱮ ᱚᱱᱮ ᱴᱟᱜ ᱮ ᱜᱚᱡ ᱠᱟᱱᱟ ᱵᱟᱫ ᱵᱟᱠᱤ ᱠᱚᱫᱚ ᱢᱮᱱᱟᱜ ᱜᱮᱭᱟ ᱥᱮ ᱪᱮᱜ?
ᱦᱮᱸ ᱦᱮᱸ ᱦᱮᱸ᱾
ᱦᱩᱸ᱾
ᱛᱟᱦᱚᱸᱞᱮ ᱛᱟᱦᱚᱸᱞᱮ ᱚᱱᱛᱮ ᱫᱚ ᱛᱟᱦᱚᱸᱞᱮ ᱪᱮᱫ ᱞᱮᱠᱟ ᱦᱩᱭᱩᱜ ᱠᱟᱱᱟ ᱱᱤᱛᱳᱜ ᱫᱚ ᱥᱚᱵᱽᱡᱤ ᱯᱟᱹᱛᱤ ᱠᱚ ᱦᱮᱱᱟᱜ ᱟᱥ ᱪᱮᱫ?
ᱥᱚᱵᱽᱡᱤ ᱠᱚ ᱨᱚᱦᱚᱭ ᱦᱩᱭ ᱟᱠᱟᱱ ᱜᱮᱭᱟ ᱟᱫᱚ ᱫᱚᱢᱮ ᱫᱚ ᱵᱟᱝ ᱟᱯᱮ ᱞᱮᱠᱟ ᱫᱚ, ᱦᱟᱞᱠᱟ ᱧᱚᱜ᱾ ᱟᱹᱛᱩ ᱟᱨ ᱮᱠ ᱴᱩᱠᱩ ᱡᱩᱫᱤ ᱡᱟᱦᱟᱸᱭ ᱠᱚ ᱡᱩᱫᱤ ᱠᱚ ᱦᱟᱛᱟᱣ ᱠᱷᱟᱡ ᱠᱚ ᱟᱛᱳ ᱠᱚᱨᱮ ᱜᱮ᱾
ᱦᱮᱸ ᱛᱚ ᱵᱟᱠᱷᱟᱡ ᱫᱚ ᱪᱮᱫ᱾ ᱟᱫᱚ ᱥᱟᱢᱲᱟ ᱱᱤᱡᱮ ᱡᱟᱦᱟᱸ ᱞᱮᱠᱟ ᱵᱮᱱ ᱫᱟᱲᱮᱭᱟᱜ-ᱟ ᱚᱱᱠᱟ ᱜᱮᱥᱮ ᱵᱮᱱ ᱨᱚᱦᱚᱭᱟ᱾
ᱦᱮᱸ ᱵᱟᱹᱲᱛᱤ ᱧᱚᱜ ᱠᱷᱟᱡ ᱫᱚ ᱚᱱᱮ ᱮᱴᱟᱜ ᱟᱛᱳ ᱠᱷᱚᱡ ᱟᱹᱪᱩᱨᱚᱜ ᱦᱩᱭᱩᱜ-ᱟ ᱟᱨ ᱪᱮᱫ ᱜᱮ ᱵᱟᱝ᱾ ᱟᱨ ᱱᱤᱭᱟᱹ ᱠᱷᱟᱡ ᱫᱚ ᱟᱛᱳ ᱠᱚᱨᱮ ᱡᱟᱦᱟᱸ ᱛᱤᱱᱟᱹᱜ ᱠᱚ ᱦᱟᱛᱟᱣᱟ ᱠᱚ ᱤᱱᱟᱹᱜ ᱜᱮ᱾ ᱢᱟᱱᱮ ᱩᱛᱩ ᱦᱚᱸ ᱦᱩᱭᱩᱜ ᱜᱮᱭᱟ ᱡᱟᱦᱟᱸ ᱛᱤᱱᱟᱹᱜ ᱡᱩᱫᱤ ᱵᱩᱞᱩᱝ ᱥᱩᱱᱩᱢ ᱨᱮᱱᱟᱜ ᱫᱟᱢ ᱠᱚ ᱡᱩᱫᱤ᱾ ᱦᱳᱭᱳᱜ ᱠᱷᱟᱡ, ᱢᱟᱱᱮ ᱟᱞᱮ ᱥᱮᱫ ᱫᱚ ᱚᱱᱠᱟ ᱫᱚ ᱵᱟᱹᱱᱩᱜ-ᱟᱥᱮ ᱡᱟᱭᱜᱟ ᱠᱚᱫᱚ ᱡᱮ ᱞᱟᱦᱟ ᱧᱚᱜ ᱠᱷᱚᱡ ᱠᱚ ᱵᱮᱱ ᱪᱟᱥ ᱠᱟᱜ-ᱟ ᱵᱮᱱ ᱥᱮ ᱪᱮᱫ᱾
ᱦᱩᱸᱻ᱾
ᱛᱟᱦᱚᱸᱞᱮ,
ᱟᱯᱮ ᱫᱚ ᱱᱟᱢᱟᱜ ᱟᱯᱮᱫᱚ ᱚᱱᱛᱮ ᱤᱭᱟᱹ ᱫᱚᱢᱮ ᱠᱚ ᱜᱚᱰᱟ ᱫᱚ ᱠᱚᱫᱚ ᱡᱟᱹᱱᱤᱡ ᱵᱟᱹᱱᱩᱜ-ᱟ᱾
ᱜᱚᱰᱟ ᱠᱚᱫᱚ ᱢᱮᱱᱟᱜ ᱜᱮᱭᱟ ᱤᱭᱟ ᱠᱚ ᱵᱟᱹᱱᱩᱜ-ᱟ ᱫᱟᱜ ᱨᱮᱱᱟᱜ ᱵᱮᱵᱚᱥᱛᱟᱷᱟ ᱵᱟᱹᱱᱩᱜ-ᱟ ᱟᱨ ᱪᱮᱫ ᱜᱮ ᱵᱟᱝᱺ
ᱚ ᱟᱫᱚ ᱱᱤᱛᱚᱜ ᱫᱚ ᱵᱚᱨᱥᱟ ᱨᱮ ᱨᱚᱦᱚᱭ ᱞᱮᱠᱟ ᱫᱟᱜ ᱫᱚ ᱵᱟᱝ ᱞᱟᱜᱟᱣ ᱠᱟᱱᱟ᱾
ᱵᱟᱝ ᱟᱫᱚ ᱚᱱᱟᱜᱮ ᱪᱮᱫ ᱞᱮᱠᱟᱞᱤᱧ ᱢᱮᱱᱟ ᱞᱤᱧ ᱡᱩᱫᱤ ᱵᱟᱭ ᱫᱟᱜ ᱵᱟᱠᱷᱟᱡ ᱫᱚ ᱛᱟᱦᱚᱸᱞᱮ ᱡᱚᱛᱚ ᱪᱟᱵᱟᱜ-ᱟ ᱚᱱᱮ ᱚᱱᱟ᱾
ᱦᱩᱸ ᱵᱟᱝ ᱱᱤᱛᱚᱜ ᱵᱚᱨᱥᱟ ᱟᱞᱮ ᱦᱚᱸᱛᱚ ᱵᱚᱨᱥᱟ ᱨᱮᱜᱮ ᱨᱚᱦᱚᱭ ᱟᱠᱟᱫᱟ ᱱᱚᱣᱟ ᱯᱨᱚᱛᱤ ᱵᱚᱪᱷᱚᱨ ᱜᱮ ᱵᱚᱨᱥᱟ ᱨᱮᱜᱮ ᱨᱚᱦᱚᱭ ᱦᱩᱭᱩᱜ-ᱟ ᱱᱤᱛᱚᱜ ᱵᱚᱨᱥᱟ- ᱦᱟᱥᱟᱨᱮ ᱫᱚ ᱫᱟᱜ ᱵᱟᱝ ᱞᱟᱜᱟᱜ-ᱟ ᱛᱟᱯᱚᱨᱮ᱾ ᱨᱚᱦᱚᱭ ᱜᱤᱰᱤ ᱠᱟᱜ ᱠᱷᱟᱡ ᱫᱚ ᱚᱱᱟ ᱫᱚ ᱵᱟᱧᱪᱟᱜ ᱜᱮᱭᱟ ᱡᱟᱦᱟᱸ ᱞᱮᱠᱟ ᱠᱟᱛᱮᱫ ᱦᱚᱫ ᱫᱚ ᱵᱮᱥᱤᱨ ᱵᱷᱟᱜᱽ ᱜᱮ᱾ ᱵᱟᱝ ᱜᱚᱡ ᱦᱚᱫᱚ ᱟ, ᱟᱨ ᱴᱩᱠ ᱴᱟᱠ ᱚᱱᱠᱟ ᱫᱚ ᱫᱟᱜ ᱤᱫᱤᱭ ᱜᱮᱭᱟ᱾
ᱦᱩᱸ ᱚᱱᱟ ᱫᱚ ᱠᱟᱱ ᱜᱮᱭᱟ᱾
ᱦᱩᱸ᱾
ᱱᱚᱣᱟ ᱯᱚᱨᱮ ᱡᱟᱦᱟᱸ ᱨᱚᱦᱚᱭ ᱦᱩᱭᱩᱜ-ᱟ ᱚᱱᱟ ᱫᱚ ᱯᱚᱨᱮ ᱛᱮ ᱵᱚᱨᱚᱝ ᱫᱟᱜ ᱞᱟᱜᱟᱣ ᱫᱟᱲᱮᱜ-ᱟ ᱛᱚᱵᱮ ᱱᱤᱛᱚᱜ ᱨᱮᱭᱟᱜ ᱫᱚ ᱵᱟᱝ ᱞᱟᱜᱟᱜ-ᱟ ᱫᱟᱜ᱾
ᱩᱻ᱾
ᱚᱱᱟ ᱦᱚᱛᱮᱡ ᱛᱮ, ᱛᱟᱯᱚᱨᱮ ᱚᱱᱟ ᱮ ᱪᱟᱥ ᱨᱮᱫᱚ ᱢᱤᱫᱴᱮᱡ ᱚᱱᱮᱛ, ᱦᱩᱭ ᱠᱷᱟᱡ ᱦᱩᱭᱩᱜ-ᱟ ᱟᱨ ᱵᱟᱠᱷᱟᱡ ᱫᱚ ᱥᱩᱨ ᱡᱟᱵᱮ
ᱦᱮᱸ ᱛᱚ ᱚᱱᱟ ᱫᱚ ᱠᱟᱱ ᱜᱮᱭᱟ, ᱟᱞᱮ ᱥᱮᱫ ᱫᱚ ᱢᱟᱱᱮ ᱚᱱᱟ ᱫᱟᱜ ᱦᱚᱸᱛᱮᱡ ᱛᱮᱜᱮ ᱢᱟᱱᱮ ᱵᱮᱥᱤ ᱧᱚᱜ ᱫᱚ ᱵᱟᱝᱠᱚ ᱪᱟᱥ ᱛᱟᱭᱟ ᱱᱩᱠᱩ ᱳᱭ ᱩᱛᱩ ᱞᱮᱠ ᱪᱮ ᱟᱨ ᱚᱱᱮ ᱟᱹᱛᱩ ᱠᱚᱨᱮ ᱡᱩᱫᱤ ᱟᱹᱷᱨᱤᱧ ᱞᱮᱠᱟ᱾ ᱵᱟᱹᱲᱛᱤ ᱫᱚ ᱫᱟᱜ ᱨᱮᱱᱟᱜ ᱫᱚ ᱵᱟᱝᱞᱮ ᱵᱤᱥᱥᱟᱹᱥᱟᱜ ᱛᱟᱦᱮᱸᱱᱟ ᱥᱮ ᱟᱨ ᱩᱱᱠᱩ ᱫᱚ ᱤᱫᱤ ᱦᱩᱭᱩᱜ ᱛᱟᱦᱮᱸᱱ ᱜᱮᱭᱟ ᱚᱠᱟ ᱠᱚ ᱚᱠᱟ ᱠᱚ᱾ ᱚᱱᱮ ᱡᱟᱦᱟᱸ ᱠᱚ ᱱᱟᱥᱮᱱᱟᱜ ᱵᱮᱥᱤ ᱧᱚᱜ ᱦᱩᱭᱩᱜ ᱛᱟᱦᱮᱸᱱᱟ ᱢᱩᱞᱟᱹ ᱠᱚ ᱥᱮ ᱪᱮᱫ᱾ ᱵᱮᱸᱜᱟᱲ ᱠᱚ ᱢᱟᱹᱨᱤᱪ ᱠᱚ, ᱚᱱᱟ ᱠᱚᱫᱚ ᱮᱠ ᱴᱩᱠᱩ ᱵᱤᱥᱤ ᱧᱚᱜ ᱦᱩᱭᱩᱜ ᱛᱟᱦᱮᱸᱱᱟ ᱥᱮ᱾ ᱟᱫᱚ ᱦᱳᱭ ᱚᱱᱟ ᱠᱚᱛᱮ ᱜᱮ ᱥᱩᱫᱩ ᱤᱫᱤ ᱵᱟᱲᱟᱭ ᱦᱩᱭᱩᱜ ᱛᱟᱦᱮᱸᱱᱟ
ᱦᱩ ᱛᱟᱦᱚᱸᱞᱮ ᱵᱷᱟᱞᱮ ᱜᱮ᱾
ᱥᱚᱱᱟ ᱦᱳᱜ ᱫᱚᱢᱮ ᱜᱮ᱾
ᱵᱟᱝ ᱱᱤᱡᱮ ᱞᱮᱠᱟ ᱚᱲᱟᱜ ᱥᱚᱵᱽᱡᱤ ᱨᱮ ᱫᱚ ᱡᱟᱦᱟ ᱞᱮᱠᱟ ᱨᱮ ᱦᱚᱸ᱾ ᱰᱮᱞᱤ ᱡᱩᱫᱤ ᱵᱮᱱ ᱢᱤᱫ ᱫᱤᱱ ᱯᱚᱨ ᱯᱚᱨ ᱨᱮᱦᱚᱸ ᱵᱮᱱ ᱜᱚᱫᱟ ᱛᱳᱣ ᱨᱮᱦᱚᱸ ᱛᱚ ᱪᱟᱨ ᱯᱟᱸᱪᱥᱚ ᱠᱟᱛᱮ ᱟᱨᱟᱢ ᱥᱮ ᱦᱩᱭᱩᱜ-ᱟ᱾
ᱦᱮᱸ ᱚᱱᱟ ᱫᱚ ᱠᱟᱱ ᱜᱮᱭᱟ ᱚᱠᱟ ᱛᱮᱜᱮ ᱵᱟᱝ ᱪᱟᱞᱟᱜᱼᱟ ᱚᱱᱟ ᱠᱚᱫᱚ ᱾
ᱦᱩᱸ᱾
ᱡᱩᱫᱤ ᱵᱮᱱ ᱟᱹᱠᱷᱨᱤᱧ ᱫᱟᱲᱮᱭᱟᱜ ᱠᱷᱟᱱ ᱵᱮᱱ ᱦᱮᱸ ᱦᱳᱭ ᱞᱮᱱ ᱠᱷᱟᱡ ᱠᱷᱟᱜ ᱟᱹᱠᱷᱨᱤᱧ ᱫᱮᱭᱟᱜ ᱠᱷᱟᱡ ᱵᱮᱱ᱾
ᱦᱩᱸ᱾
ᱞᱟᱦᱟ ᱵᱚᱪᱷᱚᱨ ᱢᱟ ᱚᱝᱠᱟ
ᱦᱩᱸ᱾
ᱞᱟᱦᱟ ᱵᱚᱪᱷᱚᱨ ᱢᱟ ᱮᱠᱫᱚᱢ ᱢᱤᱫᱴᱮᱱ ᱜᱚᱰᱟ ᱨᱮ ᱢᱟᱹᱨᱤᱪ ᱜᱮ ᱨᱚᱦᱚᱭ ᱦᱩᱭ ᱞᱮᱱᱟ ᱫᱤᱭᱮ ᱯᱚᱨ ᱛᱟᱞᱟ ᱟᱠᱷᱟᱨᱤᱧ ᱠᱚ ᱵᱟᱝ ᱦᱩᱭᱱᱟ ᱵᱤᱞᱤᱪᱩ ᱦᱩᱭ ᱟᱠᱟᱱᱟ ᱟᱨ ᱨᱚᱦᱚᱲ ᱦᱳᱭ ᱠᱟᱱᱟ᱾
ᱚ ᱦᱮᱸ ᱚᱱᱟ ᱦᱚᱸ ᱴᱷᱤᱠ ᱜᱮᱭᱟ᱾
ᱦᱩᱸ᱾
ᱥᱟᱨᱟ ᱵᱚᱪᱷᱚᱨ ᱪᱟᱹᱭ ᱫᱟ ᱦᱳᱭ ᱦᱳᱭ᱾ ᱛᱟᱨᱯᱚᱨ ᱢᱟᱹᱨᱤᱪ ᱫᱚ ᱨᱚᱦᱚᱭ ᱫᱚ ᱨᱚᱦᱚᱭ ᱜᱮ ᱟᱨ ᱜᱚᱫ ᱛᱮᱜᱮᱵᱮᱱ ᱛᱷᱟᱠᱟ ᱡᱟᱵᱟᱜ ᱫᱚ᱾
ᱠᱟᱱ ᱜᱮᱭᱟ ᱚᱱᱟ ᱫᱚ ᱪᱤᱠᱟᱹᱭᱟ ᱵᱮᱱ᱾
ᱫᱚᱢᱮ ᱡᱚᱜ ᱟᱨ ᱨᱮᱛᱮ-ᱠᱚᱛᱮ᱾
ᱦᱮᱸ᱾
ᱮᱠᱫᱚᱢ ᱛᱚ ᱟᱨ ᱦᱟᱱᱮ ᱵᱟᱨᱚᱴᱟ ᱛᱚᱵᱚᱱᱮ ᱱᱤᱛᱳᱜ ᱥᱚᱢᱚᱭ ᱪᱟᱞᱟᱜ ᱞᱟᱜᱟᱜᱼᱟ ᱵᱟᱨᱚᱴᱟ ᱮᱠᱴᱟ ᱥᱮᱫ ᱪᱟᱞᱟᱜ ᱦᱳᱭᱳᱜᱼᱟ ᱛᱚᱵᱮ ᱛᱚ ᱛᱤᱱᱴᱟ ᱠᱚᱛᱮ ᱵᱮᱱ ᱥᱟᱹᱛ ᱫᱟᱲᱮᱭᱟᱜᱼᱟ᱾
ᱦᱩᱸ ᱠᱟᱱ ᱜᱮᱭᱟ ᱚᱱᱟ ᱫᱚ᱾ ᱞᱟᱦᱟ ᱧᱚᱜ ᱚᱢ ᱪᱟᱞᱟᱣ ᱞᱮᱱᱠᱷᱟᱱᱡ ᱫᱚ ᱵᱟᱝ ᱦᱳᱭᱳᱜᱼᱟ᱾
ᱦᱮᱸ ᱜᱚᱫ ᱟᱹᱜᱩᱭᱵᱮᱱ ᱜᱚᱫ ᱟᱹᱜᱩ ᱠᱟᱛᱮᱜ ᱥᱚᱵᱽᱡᱤ ᱨᱮᱫᱚ ᱢᱮᱱ ᱜᱟᱱᱚᱜᱼᱟ ᱫᱚᱢᱮ ᱜᱟᱰᱟᱞᱟᱹᱭᱮᱱᱟ ᱥᱮᱛᱟᱜ᱾ ᱦᱳᱭ᱾ ᱨᱟᱱ ᱠᱚ ᱮᱢᱟᱜ ᱵᱮᱱ ᱪᱮᱜ ᱠᱚ ᱦᱤᱱᱟᱹ ᱱᱤᱭᱟᱹ ᱵᱚᱦᱩᱛ ᱦᱚᱡᱚ-ᱵᱚᱡᱚ᱾
ᱦᱮᱸ ᱠᱚ ᱚᱢᱵᱮᱱ ᱮᱢᱟᱜ ᱠᱷᱟᱡ ᱫᱚ ᱯᱷᱚᱞᱚᱱ ᱦᱚᱸ ᱚᱢᱵᱮᱱ ᱧᱟᱢ ᱵᱮᱱ᱾
ᱵᱟ ᱵᱟ᱾ ᱱᱤᱛᱚᱜ ᱛᱚ ᱟᱨ ᱯᱟᱹᱦᱤᱞ ᱡᱩᱜᱽ ᱦᱮᱸ ᱱᱤᱛᱚᱜ ᱛᱚ ᱟᱨ ᱯᱟᱹᱦᱤᱞ ᱡᱩᱜᱽ ᱫᱚ ᱟᱨ ᱵᱟᱹᱱᱩᱜᱼᱟ ᱡᱮ ᱚ ᱨᱚᱦᱚᱭ ᱜᱤᱰᱤ ᱠᱟᱫᱟᱹᱧ ᱦᱤᱡᱩᱜ ᱜᱮᱭᱟ ᱦᱟᱸᱜ ᱚᱱᱟ ᱫᱚ ᱵᱟᱝ ᱦᱩᱭᱩᱜᱼᱟ ᱱᱮᱛᱟᱨ ᱫᱚ᱾
ᱦᱩᱸ᱾
ᱱᱮᱛᱟᱨ ᱫᱚ ᱥᱩᱫ ᱦᱩᱸ᱾
ᱱᱮᱛᱟᱨ ᱠᱚᱫᱚ ᱚᱱᱟ ᱠᱚᱫᱚ ᱞᱟᱜᱟᱣ ᱵᱟᱠᱷᱟᱡ ᱫᱚ ᱦᱩᱭᱩᱜᱼᱟ ᱫᱚ ᱚᱱᱮ ᱯᱷᱚᱞᱚᱱ ᱵᱟᱵᱮᱱ ᱧᱟᱢ ᱵᱮᱱ ᱱᱮᱛᱟᱨ ᱠᱚ ᱢᱟᱱᱮ ᱤᱭᱟᱹ ᱠᱚ ᱟᱞᱟᱫᱟ ᱠᱟᱱ ᱜᱮᱭᱟ ᱥᱮ᱾ ᱟ ᱮᱠᱤᱠᱩ ᱠᱟᱱᱟ ᱦᱟᱝ᱾ ᱦᱳᱭ ᱮᱱᱟ ᱠᱚ ᱥᱚᱢᱚᱭ ᱥᱚᱢᱚᱭ ᱥᱚᱸᱜᱮ ᱯᱟᱞᱴᱟᱣ ᱯᱟᱞᱴᱟᱣ ᱛᱮ ᱦᱮᱡ ᱠᱟᱱᱟ᱾
ᱦᱩᱸ᱾
ᱛᱟᱦᱚᱞᱮ ᱚᱱᱟ ᱥᱚᱸᱜᱮ ᱜᱮ ᱢᱤᱞᱟᱹᱵᱤᱛ ᱦᱩᱭᱩᱜ ᱛᱟᱦᱮᱱ ᱛᱮ᱾
ᱦᱮᱸ ᱛᱟᱯᱚᱨᱮ ᱯᱟᱹᱦᱤᱞ ᱦᱚᱲ ᱫᱚ ᱧᱮᱞ ᱠᱚᱣᱟᱵᱮᱱ
ᱢᱟᱱᱮ ᱤᱭᱟᱹ ᱠᱚᱨᱮ ᱦᱩᱲᱩ ᱠᱚᱨᱮ ᱥᱟᱨ ᱪᱟᱯᱟᱱ ᱵᱟᱠᱚ ᱮᱢᱟᱜ ᱠᱟᱱ ᱛᱟᱦᱮᱱᱛᱮ ᱛᱟᱹᱣ ᱦᱳᱭᱳᱜ ᱠᱟᱱ ᱛᱟᱦᱮᱱᱟ᱾
ᱦᱮᱸ᱾
ᱛᱚᱵᱮ ᱱᱮᱛᱟᱨ ᱫᱚ ᱵᱟᱝ ᱞᱟᱜᱟᱜᱼᱟ ᱥᱟᱨ ᱪᱟᱯᱟᱱ ᱵᱟᱝᱜ ᱮᱢ ᱠᱷᱟᱱᱡ ᱦᱩᱲᱩ ᱫᱚ ᱵᱟᱝ ᱦᱳᱭᱳᱜᱼᱟ ᱾ ᱠᱷᱟᱡ
ᱦᱮᱸ᱾
ᱥᱩᱫᱩ ᱜᱩᱨᱤᱡ ᱛᱮᱫᱚ ᱵᱟᱝ ᱦᱳᱭᱳᱜᱼᱟ ᱾ ᱦᱳᱭ ᱫᱚ ᱦᱳᱭᱳᱜ ᱨᱮᱦᱚᱸ ᱚᱝᱠᱟ ᱫᱚ ᱵᱟᱝ ᱦᱳᱭᱳᱜᱼᱟ ᱾
ᱦᱮᱸ᱾ ᱟᱨ ᱱᱮᱛᱟᱨ ᱫᱚ ᱮᱠᱫᱚᱢ ᱡᱚᱛᱚ ᱮᱢᱟᱜ ᱵᱮᱱ ᱮᱠᱫᱚᱢ ᱥᱚᱢᱚᱭ ᱨᱮ ᱨᱟᱱ ᱮᱢᱟᱜ ᱵᱮᱱ ᱢᱤᱫ ᱨᱟᱱ ᱥ ᱟᱵᱟᱨ ᱵᱷᱤᱴᱟᱢᱤᱱ ᱮᱢᱟᱜ ᱵᱮᱱ ᱦᱮᱸ᱾ ᱚ ᱛᱚᱵᱮ ᱟᱞᱮ ᱯᱷᱚᱞᱚᱱ ᱵᱷᱟᱹᱜᱤ ᱵᱮᱱ ᱧᱟᱢᱫᱟ᱾ ᱟᱨ ᱵᱟᱠᱷᱟ ᱚᱱᱮ ᱨᱳᱜᱽ᱾ ᱡᱩᱫᱤ ᱚᱱᱮ ᱠᱚ ᱡᱚᱢ ᱠᱮᱫᱟ ᱠᱚ ᱩᱱᱠᱩ ᱛᱤᱡᱩᱣᱟ, ᱟᱨ ᱡᱚᱢ ᱯᱩᱲ ᱜᱚᱜ ᱠᱟᱜ-ᱟ ᱠᱚ᱾
ᱡᱚᱢ ᱯᱩᱲ ᱢᱟᱱᱮ ᱪᱟᱵᱟ ᱩᱛᱟᱹᱨᱚᱜ-ᱟ᱾
ᱪᱟᱵᱟ ᱩᱛᱟᱹᱨ ᱪᱮᱫ ᱜᱮᱵᱮᱱ ᱧᱟᱢ ᱵᱮᱱ ᱥᱩᱫᱷᱩ ᱠᱷᱮᱴᱞᱤ ᱛᱮᱫ ᱜᱮ ᱦᱩᱭᱩᱜ ᱛᱟᱵᱮᱱᱟ᱾
ᱦᱩᱸᱻ᱾ ᱚᱱᱟ ᱛᱮᱜᱮ ᱛᱚ᱾
ᱟᱨ ᱛᱟᱦᱚᱸᱞᱮ ᱪᱟᱥ ᱫᱚ ᱛᱤᱱ ᱪᱷᱚᱴ ᱵᱮᱱ ᱪᱟᱥ ᱛᱟᱦᱮᱹᱱ ᱛᱮ ᱟᱵᱮᱱ ᱫᱚ᱾
ᱪᱟᱥ ᱫᱚ᱾ ᱤᱭᱟᱹ ᱟᱞᱮ ᱫᱚ ᱦᱩᱲᱩ ᱠᱚᱫᱚ ᱫᱚᱢᱮᱠᱴᱟ ᱫᱚ ᱚᱱᱠᱟ ᱡᱟᱭᱜᱟ ᱫᱚ ᱵᱟᱹᱱᱩᱜ ᱛᱟᱞᱮᱭᱟ ᱢᱚᱴᱟᱢᱩᱴᱤ ᱵᱤᱜᱷᱟᱹ᱾ ᱟᱲᱟᱭ ᱜᱮᱡ
ᱚᱻ ᱟᱫᱚ ᱪᱮᱫ ᱢᱤᱫ ᱪᱷᱚᱴ ᱜᱮ, ᱥᱮ ᱵᱟᱨ ᱪᱷᱚᱴ ᱵᱮ ᱪᱟᱥ ᱛᱟᱦᱮᱸ ᱱᱟᱵᱮᱱ
ᱵᱟᱝ ᱵᱟᱝ ᱢᱤᱫ ᱪᱷᱚᱴ ᱜᱮ ᱵᱟᱨ ᱪᱷᱚᱴ ᱫᱚ ᱵᱟᱝ ᱦᱩᱭᱩᱜ-ᱟ ᱟᱞᱮ ᱦᱚᱸᱛᱚ ᱱᱚᱝᱠᱟᱱ ᱡᱟᱭᱜᱟ ᱠᱟᱱ ᱜᱮᱛᱟᱞᱮ ᱥᱮ᱾ ᱱᱚᱛᱮ ᱫᱚ ᱤᱭᱟᱹ ᱫᱚᱢᱮ ᱤᱭᱟᱹ᱾ ᱡᱟᱭᱜᱟ ᱫᱚ ᱵᱟᱝ ᱠᱟᱱᱟ, ᱟᱹᱛᱩ ᱥᱩᱨ ᱨᱮ ᱰᱮᱢ ᱢᱮᱱᱟᱜ ᱛᱟᱞᱮᱭᱟ᱾ ᱥᱩᱨ ᱨᱮ ᱰᱮᱢ ᱢᱮᱱᱟᱜ-ᱟ ᱠᱚᱝᱥᱟᱵᱚᱛᱤ ᱰᱮᱢ ᱚᱱᱟ ᱰᱮᱢ ᱯᱮᱨᱮᱡᱽ-ᱟ ᱤᱭᱟᱹᱜ-ᱟ ᱚᱱᱟ ᱠᱚ ᱨᱮ ᱦᱟᱹᱠᱩ ᱠᱚᱞᱮ ᱥᱟᱵᱽ ᱵᱟᱲᱟ ᱠᱚᱣᱟ᱾ ᱛᱟᱯᱚᱨᱮ ᱵᱟᱨ ᱪᱷᱚᱴ ᱠᱚ ᱨᱚᱦᱚᱭᱟᱠᱚ ᱩᱱᱠᱩ ᱡᱟᱦᱟᱸᱭ ᱜᱟᱰᱟ ᱫᱷᱟᱨᱮ ᱩᱛᱟᱹᱨᱮ ᱡᱟᱦᱟᱸᱭ ᱡᱟᱭᱜᱟ ᱦᱮᱱᱟᱜ ᱛᱟᱠᱚᱣᱟ ᱵᱟᱝ,
ᱦᱩᱸ᱾
ᱩᱱᱠᱩ ᱱᱤᱛᱚᱜ ᱡᱟᱦᱟᱸ ᱰᱩᱵᱩᱡᱚᱜ ᱠᱟᱱ ᱛᱟᱠᱚᱣᱟ ᱦᱟᱸᱜ᱾
ᱦᱮᱸ,
ᱩᱝᱠᱩ ᱩᱱᱠᱩ ᱰᱩ